ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾ ᱱᱟᱯᱟᱭ ᱜᱮᱭᱟᱵᱤᱱ?
ᱦᱮᱸ ᱱᱟᱯᱟᱭ ᱜᱮᱭᱟᱞᱤᱧ ᱾ ᱛᱟᱦᱞᱮ ᱚᱠᱟ ᱨᱮ ᱢᱮᱱᱟᱜ ᱢᱮᱭᱟ ᱜᱚᱢᱠᱮ
ᱟᱹᱞᱤᱧ ᱚᱲᱟᱜ ᱨᱮᱜᱮ ᱢᱮᱱᱟᱜ ᱞᱤᱧᱟᱹ ᱜᱤᱛᱤᱡ ᱜᱟᱸᱰᱮ ᱠᱟᱱᱟᱞᱤᱧ ᱠᱟᱹᱴᱤᱡ ᱨᱩᱣᱟᱹ ᱧᱚᱜᱚᱜ ᱠᱟᱱᱟᱞᱤᱧ᱾
ᱟᱪᱪᱷᱟ ᱚ ᱟᱫᱚ ᱨᱩᱣᱟᱹᱜ ᱠᱟᱱᱟᱵᱤᱱ, ᱟᱫᱚ ᱛᱤᱥ ᱠᱷᱚᱱᱟᱜ ᱵᱤᱱ ᱨᱩᱣᱟᱹᱜ ᱠᱟᱱᱟ? ᱚ ᱜᱚᱢᱠᱮ ᱞᱟᱹᱭᱫᱟᱞᱤᱧ ᱛᱤᱥ ᱠᱷᱚᱱᱟᱜ ᱵᱤᱱ ᱨᱩᱣᱟᱹᱜ ᱠᱟᱱᱟ?
ᱦᱚᱞᱟ ᱢᱟᱫᱷᱮᱨ ᱠᱷᱚᱱᱟᱜ ᱜᱮᱞᱤᱧ ᱨᱩᱣᱟᱹᱜ ᱠᱟᱱᱟ ᱾
ᱚ ᱞᱟᱹᱭᱫᱟᱹᱧ ᱰᱟᱠᱛᱟᱨ ᱥᱮᱫ ᱫᱚ ᱪᱟᱞᱟᱣ ᱞᱮᱱᱟ ᱥᱮ ᱵᱟᱝ? ᱦᱸ ᱦ
ᱦᱮᱸ ᱪᱟᱞᱟᱣ ᱞᱮᱱᱟᱞᱤᱧ ᱾ ᱟᱫᱚ ᱦᱚᱜᱼᱚᱭ ᱵᱮᱥ ᱦᱤᱡᱩᱜ ᱠᱟᱱᱟᱞᱤᱧ ᱾
ᱟᱪᱪᱷᱟ ᱚ ᱦᱮᱸ ᱦᱮᱸ ᱱᱮᱛᱟᱨ ᱫᱚ ᱦᱚᱜ ᱚᱭ ᱛᱚᱭ ᱫᱟᱜ ᱫᱟ ᱟᱱᱮᱠ ᱜᱚᱨᱚᱢ ᱛᱟᱞᱮ ᱨᱩᱣᱟᱹ ᱦᱟᱹᱥᱩ ᱫᱚ ᱦᱩᱭᱩᱜ ᱜᱮᱭᱟ
ᱦᱮᱸ ᱦᱮᱸ
ᱦᱩᱸ
ᱟᱹᱵᱤᱱ ᱜᱮᱵᱤᱱ ᱪᱤᱠᱟᱹᱭ ᱮᱫ ᱫᱟ ᱾
ᱟᱹᱞᱤᱧ ᱫᱚ ᱢᱳᱲ ᱥᱮᱜ ᱜᱮ ᱢᱮᱱᱟᱜ ᱞᱤᱧᱟᱹ ᱾ ᱨᱚᱦᱚᱭ ᱠᱟᱹᱴᱤᱡ ᱵᱟᱠᱤ ᱢᱮᱱᱟᱜ ᱜᱮᱭᱟ ᱾ ᱮᱱᱛᱮ ᱪᱟᱞᱟᱣ ᱦᱩᱭᱩᱜᱼᱟ ᱢᱤᱫᱜ ᱜᱷᱟᱹᱲᱤᱡ ᱯᱚᱨ ᱾
ᱚ
ᱚᱱᱟ ᱛᱚᱞᱟ ᱠᱷᱮᱛ ᱠᱚ ᱢᱮᱱᱟᱜᱼᱟ ᱾ ᱟᱨ ᱠᱤ ᱛᱚᱞᱟ ᱜᱟᱹᱰᱤ ᱠᱚ ᱾ ᱟᱨ ᱵᱟᱹᱠᱤ ᱫᱚ ᱵᱟᱹᱭᱦᱟᱹᱲ ᱦᱚᱸ ᱨᱚᱦᱚᱭ ᱪᱟᱵᱟ ᱦᱚᱭ ᱟᱠᱟᱱᱟ ᱜᱷᱩᱴᱩ ᱦᱚᱸ ᱢᱚᱴᱟ ᱢᱩᱴᱴᱤ ᱛᱚᱞᱟ ᱠᱷᱮᱛ ᱠᱚ ᱢᱮᱱᱟᱜᱼᱟ ᱟᱨᱠᱤ ᱾
ᱚᱸ
ᱦᱩᱸᱩᱸ
ᱛᱟᱦᱚᱞᱮ ᱫᱟᱠᱟ ᱠᱚᱫᱚ ᱵᱤᱱ ᱡᱚᱢ ᱠᱮᱫᱟ ᱥᱮ ᱟᱹᱣᱨᱤ?
ᱦᱮᱸ ᱫᱟᱠᱟ ᱦᱚᱜᱼᱚᱭ ᱫᱟᱠᱟ ᱞᱤᱧ ᱡᱚᱢᱟ ᱡᱚᱢ ᱠᱟᱛᱮᱜ ᱞᱤᱧ ᱪᱟᱞᱟᱜᱼᱟ ᱾ ᱟᱨᱠᱤ
ᱚᱸ ᱦᱸ ᱛᱚ᱾ ᱟᱫᱚ ᱜᱚᱝᱠᱮ ᱡᱟᱯ ᱫᱟᱜ ᱫᱚ ᱫᱟᱜ ᱟᱯᱮ ᱠᱟᱱᱟ ᱥᱮ ᱵᱟᱝ?
ᱦᱮᱸ ᱫᱟᱜ ᱫᱚᱭ ᱫᱟᱜ ᱫᱟ ᱵᱷᱟᱜᱤ ᱜᱮ ᱢᱚᱴᱟ ᱢᱩᱴᱤ ᱟᱨᱠᱤ ᱛᱚ ᱱᱚᱣᱟ ᱫᱚ ᱦᱟᱱᱮ ᱡᱟᱹᱯᱩᱫ ᱞᱮᱠᱟᱱ ᱫᱟᱜ ᱛᱚ ᱫᱚᱢᱮ ᱤᱭᱟᱹ ᱠᱟᱛᱮᱫ ᱫᱚ ᱵᱟᱝ ᱡᱚᱨᱚᱜ ᱠᱟᱱᱟ ᱟᱨ ᱠᱤ
ᱦᱩᱸ
ᱟᱨ ᱩᱱᱤ ᱥᱟᱞᱟᱜ ᱛᱚ ᱜᱚᱞᱯᱚ ᱦᱚᱸ ᱵᱟᱝ ᱜᱟᱱᱚᱜᱼᱟ ᱱᱚᱝᱠᱟ ᱪᱮᱫᱟᱜ ᱮᱢ ᱫᱟᱜ ᱫᱟ ᱦᱮᱸ ᱵᱟᱠᱷᱟᱱ ᱜᱚᱞᱯᱷᱚ ᱪᱟᱞᱟᱣ ᱦᱳᱭ ᱠᱚᱜᱼᱟ ᱠᱟᱹᱴᱤᱡ ᱡᱩᱨ ᱧᱚᱜ ᱫᱟᱜᱽ ᱢᱮ ᱜᱷᱩᱴᱩ ᱠᱚ ᱡᱮᱢᱚᱱ ᱪᱟᱯᱮ ᱩᱛᱟᱹᱨᱚᱜ ᱢᱟ
ᱛᱟᱦᱚᱞᱮ ᱞᱟᱹᱭ ᱫᱟᱞᱤᱧ ᱜᱚᱢᱠᱮ ᱦᱚᱜᱼᱚᱭ ᱡᱮᱢᱚᱱ ᱵᱚᱨᱥᱟ ᱨᱮᱫᱚ ᱞᱟᱹᱭᱟ ᱠᱚ ᱦᱟᱠᱩ ᱠᱚ ᱩᱰᱩᱝᱚᱜᱼᱟ ᱠᱟᱴ ᱱᱚᱣᱟ ᱠᱟᱴᱠᱚᱢ ᱠᱚᱵᱤᱱ ᱥᱟᱵ ᱠᱚᱜᱮᱭᱟ ᱥᱮ ᱵᱟᱝ?
ᱦᱮᱸ ᱞᱟᱹᱭ ᱫᱟᱞᱤᱧ ᱦᱚᱜᱼᱚᱭ ᱡᱮ ᱫᱟᱜ ᱠᱚ ᱦᱩᱭᱩᱜ ᱠᱟᱱᱟ ᱠᱟᱴᱠᱚᱢ ᱠᱚ ᱩᱰᱩᱜ-ᱚᱜ ᱠᱟᱱᱟ ᱚᱱᱟ ᱠᱚᱦᱚᱸ ᱩᱰᱩᱠᱚᱜ ᱠᱟᱱᱟ᱾ ᱢᱤᱫᱵᱟᱨ ᱚᱱᱮ ᱵᱟᱸᱫ ᱠᱚᱨᱮ ᱦᱟᱠᱩ ᱦᱚᱸᱠᱚ ᱩᱰᱩᱠᱚᱜ ᱠᱟᱱᱟ ᱦᱟᱱᱮ ᱢᱤᱫ ᱫᱤᱱ ᱢᱟ ᱢᱤᱫᱴᱟᱝ ᱟᱞᱮ ᱚᱰᱮ ᱟᱹᱰᱤ ᱢᱟᱨᱟᱝ ᱠᱚ ᱥᱟᱵ ᱠᱮᱫᱮᱭᱟ ᱟᱹᱰᱤ ᱢᱟᱨᱟᱝ ᱦᱟᱠᱩ
ᱚᱻ
ᱩᱰᱜ ᱞᱮᱱᱟᱭ ᱵᱟᱸᱫᱽ ᱠᱷᱚᱱ
ᱱᱚᱣᱟ ᱠᱷᱮ ᱠᱷᱮᱛ ᱨᱮ
ᱦᱮᱸ
ᱠᱷᱮᱛ ᱨᱮ ᱩᱸ
ᱚ ᱪᱮᱫ ᱛᱮ?
ᱚ ᱛᱟᱦᱚᱞᱮ ᱟᱹᱵᱤᱱ ᱦᱚᱸᱵᱤᱱ ᱥᱟᱵᱮᱫ ᱠᱚᱜᱮᱭᱟ?
ᱦᱮᱸ ᱟᱹᱞᱤᱧ ᱞᱤᱧ ᱥᱟᱵᱠᱚᱼᱟ ᱫᱚᱢᱮ
ᱚ ᱦᱩᱸ
ᱞᱟᱹᱭ ᱫᱟᱹᱞᱤᱧ ᱜᱚᱝᱠᱮ
ᱚ
ᱟᱹᱵᱤᱱ ᱢᱤᱫᱴᱟᱝ ᱞᱤᱧ ᱠᱩᱞᱤᱭᱮᱫ ᱵᱤᱱᱟ ᱟᱨᱠᱤ ᱢᱟᱱᱮ ᱟᱯᱮ ᱥᱮᱫ ᱫᱚ ᱥᱟᱨ ᱥᱟᱜᱩ ᱵᱟᱯᱞᱟ ᱟᱨ ᱟᱨ ᱢᱤᱫᱴᱟᱝ ᱪᱮᱫ ᱵᱟᱯᱞᱟ ᱢᱮᱱᱟᱜ ᱫᱚ ᱢᱟᱱᱮ ᱵᱟᱦᱟᱸ ᱥᱟᱶ ᱦᱮᱸ ᱚᱱᱟ ᱫᱚ ᱪᱮᱫ ᱞᱮᱠᱟ ᱠᱟᱛᱮᱫ ᱦᱳᱭᱳᱜᱼᱟ ᱞᱟᱹᱭ ᱥᱩᱢᱚᱭ ᱞᱟᱹᱭ ᱵᱤᱱ ᱥᱮ ᱠᱟᱹᱴᱤᱡ
ᱥᱟᱹ ᱥᱟᱨ ᱥᱟᱹᱜᱩᱱ ᱵᱟᱯᱞᱟ ᱫᱚ ᱜᱚᱝᱠᱮ ᱱᱚᱜᱼᱚᱭ ᱡᱮᱢᱚᱱ ᱚᱱᱟ ᱠᱚᱲᱟ ᱜᱤᱫᱽᱨᱟᱹ ᱯᱟᱦᱟᱴᱟ ᱥᱮᱫ ᱠᱷᱚᱱᱟᱜ ᱧᱮᱞ ᱧᱮᱯᱮᱞ ᱦᱳᱭᱳᱜᱼᱟ, ᱠᱩᱲᱤ ᱜᱤᱫᱽᱨᱟᱹ ᱯᱟᱦᱟᱴᱟ ᱥᱮᱫ ᱠᱷᱚᱱᱟᱜ ᱧᱮᱞ ᱧᱮᱯ ᱯᱮᱞ ᱦᱳᱭᱳᱜᱼᱟ ᱦᱮᱸ ᱥᱮ
ᱦᱮᱸ᱾
ᱟᱫᱚᱻ ᱵᱟᱯᱞᱟᱜ ᱠᱚ ᱪᱟᱞᱟᱜᱼᱟ ᱚᱱᱟ ᱫᱚ ᱦᱩᱭᱩᱜ ᱠᱟᱱᱟ ᱥᱟᱨ ᱥᱟᱹᱜᱩᱱ ᱵᱟᱯᱞᱟ ᱦᱩᱭᱩᱜᱼᱟ
ᱦᱮᱸ ᱟᱪᱪᱷᱟ ᱚᱱᱟ ᱫᱚ ᱛᱟᱦᱞᱮ ᱟᱹᱰᱤ ᱡᱟᱠ ᱡᱚᱢᱚᱠ ᱜᱮ ᱦᱩᱭᱩᱜᱼᱟ ᱵᱟᱝ ᱜᱳ
ᱦᱮᱸ ᱚᱱᱟ ᱫᱚ ᱡᱟᱠ ᱡᱚᱢᱚᱠ ᱜᱮ ᱦᱳᱭᱳᱜᱼᱟ, ᱟᱨ ᱡᱟᱦᱟᱸ ᱟᱹᱜᱩ ᱜᱚᱥ ᱥᱚ ᱢᱟᱱᱮ ᱡᱟᱦᱟᱸᱭ ᱠᱩᱲᱤ ᱜᱤᱫᱽᱨᱟᱹ ᱢᱟᱱᱮ ᱠᱚᱲᱟ ᱜᱤᱫᱽᱨᱟᱹ ᱟᱹᱜᱩ ᱠᱟᱭᱟᱭ,
ᱦᱩᱸ ᱦᱩᱸ ᱦᱩᱸ᱾
ᱚᱲᱟᱜ ᱛᱮ ᱟᱹᱜᱩ ᱠᱟᱭᱟᱭ, ᱚᱱᱟ ᱫᱚ ᱟᱨ ᱚᱲᱟᱜ ᱛᱮᱨ ᱵᱟᱯᱞᱟᱜ ᱟᱭ ᱠᱚᱲᱟ ᱜᱤᱫᱽᱨᱟᱹ ᱴᱷᱮᱱ ᱜᱮ ᱚᱱᱟ ᱫᱚ ᱦᱳᱭᱳᱜ ᱠᱟᱱᱟ ᱵᱟᱸᱦᱟᱸ ᱥᱟᱶ ᱵᱟᱯᱞᱟ ᱫᱚ ᱟᱞᱮ ᱫᱚᱞᱮ ᱢᱮᱱᱟ᱾
ᱟᱪᱪᱷᱟ ᱦᱮᱸ ᱦᱩᱸ ᱦᱩᱸ ᱚᱱᱟ ᱩᱱᱟᱹᱜ ᱡᱟᱠ ᱫᱚ ᱵᱟᱝ ᱦᱳᱭᱳᱜᱼᱟ, ᱦᱮᱸᱥᱮ?
ᱦᱮᱸ ᱡᱟᱝ ᱫᱚ ᱦᱳᱭᱳᱜ ᱜᱮ ᱨᱮᱦᱚᱸ ᱠᱤᱱᱛᱩ ᱚᱱᱟ ᱫᱚ ᱦᱟᱸᱰᱮ ᱫᱚ ᱪᱟᱞᱟᱣ ᱫᱚ ᱵᱟᱹᱵᱤᱱ ᱧᱟᱢᱟ ᱡᱟᱛᱮ ᱵᱚᱞᱮ ᱵᱟᱹᱨᱭᱟᱹᱛᱚᱜ ᱠᱚ ᱦᱮᱸ ᱥᱮ ᱚᱱᱟ ᱡᱟᱸᱠ ᱡᱚᱢᱚᱠ ᱫᱚ ᱵᱟᱹᱵᱤᱱ ᱧᱟᱢᱟ᱾
ᱟᱪᱪᱷᱟ ᱦᱮᱸ ᱦᱮᱸ
ᱚᱱᱠᱟᱟᱜ ᱜᱮ ᱦᱳᱭᱳᱜᱼᱟ ᱟᱨᱠᱤ ᱦᱮᱸ ᱚ ᱢᱚᱴᱟᱢᱩᱴᱤ ᱡᱟᱸᱠ ᱡᱚᱢᱚᱜᱽ ᱧᱚᱜ ᱜᱮ ᱦᱳᱭᱳᱜᱼᱟ ᱤᱭᱟᱹ ᱢᱟᱱᱮ ᱧᱮᱞ ᱧᱮᱯᱮᱞ ᱵᱟᱯᱞᱟ ᱫᱚ ᱦᱮᱸ ᱢᱟᱱᱮ ᱚᱱᱟ ᱡᱟᱠ ᱡᱚᱢᱚᱠ ᱜᱮ ᱦᱩᱭᱩᱜᱼᱟ, ᱟᱨᱠᱤ ᱟᱨ ᱵᱟᱸᱦᱟᱸ ᱥᱟᱶᱟ ᱦᱳᱭᱳᱜᱼᱟ ᱚᱱᱠᱟ ᱟᱨᱠᱤ ᱩᱱᱟᱹᱜ ᱫᱚ ᱵᱟᱝ ᱡᱟᱠᱚᱜᱼᱟ᱾ ᱛᱚ ᱟᱞᱮ ᱥᱮᱫ ᱢᱟ ᱡᱟᱦᱟᱸ ᱟᱵᱚ ᱥᱚᱢᱟᱡᱽ ᱠᱚᱨᱮᱱᱟᱜ ᱠᱚ ᱢᱮᱱᱟᱜ ᱛᱟᱵᱚᱱᱟ ᱞᱟᱭ ᱞᱟᱠᱪᱟᱨ, ᱠᱤᱱᱛᱩ ᱟᱞᱮᱥᱮᱫ ᱫᱚ ᱵᱟᱥᱟ ᱵᱟᱯᱞᱟ, ᱦᱮᱸ ᱢᱤᱫ ᱫᱤᱱ ᱠᱚ ᱪᱟᱞᱟᱜᱼᱟ ᱵᱟᱥᱟᱜ ᱟᱠᱚ ᱠᱚ ᱛᱟᱨ ᱯᱚᱨᱮ ᱚᱸᱰᱮ ᱫᱚᱝ ᱮᱱᱮᱡ ᱦᱩᱭᱩᱜᱼᱟ, ᱛᱟᱯᱚᱨᱮ ᱠᱚ ᱨᱩᱣᱟᱹᱲᱟ᱾ ᱦᱮᱸ ᱠᱤᱱᱛᱩ ᱚᱱᱟ ᱠᱚ ᱫᱚ ᱟᱵᱚᱣᱟᱜ ᱥᱟᱱᱛᱟᱲᱟᱜ ᱢᱤᱫᱴᱟᱝ ᱤᱭᱟᱹ ᱛᱚ᱾ ᱚᱱᱟ ᱠᱚᱫᱚ ᱥᱟᱵ ᱦᱩᱭᱩᱜ ᱛᱟᱵᱚᱱᱟ ᱚᱱᱮ ᱫᱤᱠᱩ ᱵᱟᱯᱞᱟ ᱞᱮᱠᱟ ᱫᱚ ᱵᱟᱵᱚᱱ ᱵᱟᱯᱞᱟᱜᱼᱟ᱾ ᱵᱩᱡ ᱠᱮᱫᱟᱵᱤᱱ ᱜᱚᱢᱠᱮ, ᱢᱟᱱᱮ ᱚᱱᱟ ᱫᱚ ᱢᱟᱱᱮ ᱡᱩᱫᱤ ᱯᱟᱦᱤᱞᱟᱜ ᱯᱟᱹᱦᱤᱞ ᱦᱟᱯᱲᱟᱢ ᱠᱚ ᱤᱭᱟᱹ ᱫᱚᱦᱚ ᱟᱠᱟᱫ ᱛᱟᱵᱚᱱᱟ ᱚᱱᱟ ᱠᱚ ᱟᱨ ᱜᱤᱨᱟᱹ ᱠᱚᱫᱚ ᱪᱮᱫ ᱞᱮᱠᱟ ᱠᱚ ᱦᱮᱸ ᱦᱚᱜᱼᱚᱭ ᱫᱤᱠᱩ ᱞᱮᱠᱟ ᱠᱚ ᱪᱟᱞᱟᱜᱼᱟ᱾ ᱢᱟᱭᱤᱠ ᱯᱷᱟᱭᱤᱠ ᱰᱚᱢ ᱴᱚᱢ ᱤᱫᱤ ᱠᱟᱛᱮᱜ ᱟᱨᱠᱚ ᱨᱩᱣᱟᱹᱲ ᱦᱤᱡᱩᱜ ᱠᱟᱱᱟ᱾ ᱟᱹᱭᱩᱵ ᱨᱮᱜᱮ ᱦᱚᱭᱛᱚ ᱥᱮᱛᱟᱜ ᱨᱮ ᱱᱚᱝᱠᱟ ᱫᱚ ᱵᱟᱝ ᱜᱟᱱᱚᱜᱼᱟ ᱟᱵᱚᱣᱟᱜ ᱛᱚ ᱥᱟᱵ ᱫᱚᱦᱚ ᱦᱩᱭᱩᱜ ᱛᱟᱵᱚᱱᱟ, ᱦᱮᱸ ᱥᱮ ᱜᱚᱢᱠᱮ?
ᱦᱮᱸ ᱦᱮᱸ ᱟᱫᱚ
ᱦᱩᱸ
ᱟᱹᱞᱤᱧ ᱫᱚᱞᱤᱧ ᱞᱟᱹᱭ ᱮᱫᱟ ᱱᱚᱛᱮ ᱫᱚᱻ ᱚᱱᱠᱟᱱ ᱵᱟᱯᱞᱟ ᱫᱚ ᱵᱟᱹᱱᱩᱜᱼᱟ ᱡᱮ ᱚᱱᱮ ᱢᱤᱫ ᱧᱤᱫᱟᱹ ᱨᱮ ᱥᱮᱱ ᱠᱟᱛᱮᱜ ᱨᱩᱣᱟᱹᱲ ᱦᱤᱡᱩᱜ-ᱟᱭ ᱚᱝᱠᱟᱱ ᱵᱟᱯᱞᱟ ᱫᱚ ᱠᱷᱩᱵ ᱠᱚᱢ ᱜᱮ ᱢᱮᱱᱟᱜᱼᱟ ᱟᱹᱞᱤᱧ ᱱᱚᱣᱟ ᱫᱷᱟᱨᱮ
ᱟᱪᱪᱷᱟ ᱦᱮᱸ᱾
ᱮᱸᱻ ᱱᱚᱣᱟ ᱫᱷᱟᱨᱮ ᱫᱚ ᱚᱱᱮ ᱚᱱᱠᱟ ᱟᱨᱠᱤ ᱢᱮᱱᱟᱜᱼᱟ, ᱛᱚᱵᱩ ᱥᱚᱴ ᱠᱷᱟᱴ ᱛᱮᱠᱚ ᱪᱩᱠᱟᱹᱣ ᱜᱚᱫᱟᱭ ᱱᱮᱛᱟᱨ ᱫᱚ
ᱦᱮᱸ ᱠᱟᱹᱢᱤ ᱦᱮᱸ ᱦᱚᱲ ᱠᱚ ᱵᱷᱚᱫᱽᱨᱚ ᱚᱨ ᱠᱟᱱᱟ ᱵᱟᱝ?
ᱦᱳᱭ ᱦᱳᱭ ᱟᱫᱚᱸ ᱪᱮᱜ ᱞᱮᱧ ᱞᱟᱹᱭ ᱫᱟᱲᱮᱜᱼᱟ ᱢᱟ᱾
ᱦᱮᱸ ᱦᱮᱸ ᱟᱫᱚ ᱚᱱᱟ ᱫᱚ ᱥᱚᱢᱟᱡ ᱠᱚ ᱛᱚᱞ ᱦᱩᱭᱩᱜᱼᱟ᱾ ᱵᱩᱡ ᱠᱮᱫᱟᱵᱤᱱ? ᱥᱚᱢᱟᱡᱽ ᱠᱚ ᱛᱚᱞ ᱦᱩᱭᱩᱜᱼᱟ ᱡᱮ ᱱᱚᱝᱠᱟ ᱫᱚ ᱵᱟᱝ ᱜᱟᱱᱚᱜᱼᱟ᱾ ᱟᱵᱚᱣᱟᱜ ᱡᱟᱦᱟᱸ ᱢᱮᱱᱟᱜ ᱛᱟᱵᱚᱱᱟ ᱚᱱᱟ ᱠᱚ ᱠᱟᱹᱢᱤ ᱦᱩᱭᱩᱜ ᱚᱱᱠᱟᱱᱟᱜ ᱠᱟᱹᱢᱤᱭ ᱦᱩᱭᱩᱜᱼᱟ ᱦᱮᱸ᱾
ᱦᱮᱸ
ᱵᱟᱠᱷᱟᱱ ᱫᱚ ᱚᱱᱮ ᱫᱤᱠᱩ ᱞᱮᱠᱟ ᱰᱚᱢ ᱟᱛᱮᱫ ᱠᱚ ᱪᱟᱞᱟᱜᱼᱟ, ᱛᱟᱯᱚᱨᱮ ᱥᱮᱥᱠᱟᱞ ᱟᱫᱚ ᱪᱤᱠᱟᱹᱭᱟᱠᱚ ᱴᱟᱢᱟᱠ ᱛᱩᱢᱫᱟᱜ ᱠᱚ ᱵᱟᱹᱜᱤᱭᱟᱜᱼᱟ᱾ ᱟᱵᱚᱣᱟᱜ ᱡᱟᱦᱟᱸ ᱥᱚᱢᱟᱡᱽ ᱨᱮᱱᱟᱜ ᱤᱭᱟᱹ ᱴᱟᱢᱟᱠ ᱛᱩᱢᱫᱟᱜ ᱠᱤᱱᱛᱩ ᱩᱱ ᱫᱚ ᱟᱵᱚ ᱰᱚᱢ ᱠᱚ ᱤᱫᱤ ᱠᱚᱣᱟ ᱥᱮ ᱪᱮᱫ ᱦᱟᱸᱜ ᱠᱷᱟᱱ? ᱦᱩᱸ ᱰᱚᱢ ᱤᱫᱤ ᱠᱟᱛᱮᱜ ᱠᱚ ᱴᱷᱩᱠᱟᱹᱣ ᱜᱚᱜ ᱠᱟᱜᱼᱟ ᱠᱟᱹᱴᱤ ᱠᱚ ᱦᱚᱸ
ᱱᱮᱛᱟᱨ ᱫᱚ ᱱᱮᱛᱟᱨ ᱜᱤᱫᱽᱨᱟᱹ ᱠᱚᱫᱚ ᱠᱷᱩᱵᱽ ᱠᱚᱢ ᱠᱚ ᱮᱱᱮᱡ ᱠᱟᱱᱟ ᱴᱟᱢᱟᱠ ᱛᱩᱢᱫᱟᱜ ᱛᱮ ᱵᱟᱲᱟᱭᱟᱵᱮᱱ ᱛᱚ, ᱦᱟᱱᱮ ᱱᱮᱛᱟᱨ ᱫᱚ ᱦᱟᱱᱮ ᱢᱟᱭᱤᱠ ᱦᱮᱡ ᱠᱟᱱ ᱫᱚ᱾
ᱦᱮᱸ ᱟᱪᱷᱟ ᱟᱪᱷᱟ᱾
ᱢᱟᱭᱤᱠ ᱛᱮᱠᱚ ᱮᱱᱮᱡ ᱠᱟᱱᱟ ᱵᱤᱥᱤᱨ ᱵᱷᱟᱜᱽ᱾
ᱱᱮᱛᱟᱨ ᱫᱚ ᱜᱚᱝᱠᱮ ᱤᱭᱟᱹᱭ ᱦᱩᱭᱩᱜᱼᱟ ᱡᱮ ᱟᱵᱚᱣᱟᱜ ᱦᱚᱲᱟᱜ ᱵᱟᱯᱞᱟ ᱨᱮᱫᱚ ᱢᱟᱭᱤᱠ ᱫᱚ ᱵᱟᱵᱚᱱ ᱠᱚᱨᱟᱣᱟ ᱴᱟᱢᱟᱠ ᱛᱩᱢᱫᱟᱜ ᱟᱛᱮᱜ ᱜᱮ᱾ ᱵᱩᱡ ᱠᱮᱫᱮ ᱵᱮᱱ᱾ ᱦᱮᱸ ᱵᱟᱠᱷᱟᱱ ᱴᱟᱢᱟᱠ ᱛᱩᱢᱫᱟᱜ ᱪᱟᱵᱟᱜ ᱛᱟᱵᱚᱱᱟ ᱛᱚ᱾
ᱚᱱᱮ ᱞᱟᱹᱭᱟᱠᱚ ᱴᱟᱢᱟᱠ ᱮᱸ ᱢᱟᱭᱤᱠ ᱪᱷᱟᱲᱟ ᱵᱟᱯᱞᱟ ᱚᱲᱟᱜ ᱞᱮᱠᱟ ᱦᱚᱸ ᱵᱟᱹᱵᱤᱱ ᱵᱩᱡᱷᱟᱹᱣᱟ ᱱᱚᱝᱠᱟ ᱠᱚ ᱞᱟᱹᱭᱟ᱾
ᱦᱮᱸ ᱠᱤᱱᱛᱩ ᱯᱟᱹᱦᱤᱞ ᱠᱚᱫᱚ ᱢᱟᱭᱤᱠ ᱠᱩ ᱛᱟᱦᱮᱸ ᱠᱟᱱᱟ ᱠᱤ? ᱢᱟᱹᱭᱤᱠ ᱛᱚ ᱵᱟᱝ ᱛᱟᱦᱮᱸ ᱠᱟᱱᱟ ᱴᱟᱢᱟᱠ ᱛᱩᱢᱫᱟᱜ ᱟᱛᱮᱜ ᱜᱮ ᱦᱩᱭᱩᱜ ᱛᱟᱦᱮᱸᱜ᱾
ᱦᱮᱸ ᱟᱨ ᱱᱮᱛᱟᱨ ᱜᱤᱫᱽᱨᱟᱹ ᱦᱚᱸ ᱵᱟᱠᱚ ᱜᱚᱜ ᱫᱟ ᱴᱟᱢᱟᱠ ᱠᱚ᱾
ᱦᱚᱸ ᱟᱫᱚ ᱵᱟᱝ ᱫᱚ ᱦᱟᱢᱟᱞᱮᱜ ᱠᱚ ᱥᱮ ᱪᱤᱠᱟᱹᱭᱮᱜ ᱠᱚ ᱦᱮᱸ?
ᱦᱮᱸ ᱦᱟᱢᱟᱞ ᱦᱚᱸ ᱠᱟᱱᱟ ᱠᱟᱛᱷᱟ ᱟᱨ ᱟᱨ ᱟᱸᱡᱚᱢ ᱵᱤᱱ ᱛᱚ ᱯᱟᱹᱦᱤᱞ ᱦᱟᱯᱲᱟᱢ ᱠᱚᱫᱚ ᱯᱟᱹᱣᱨᱟᱟᱹ ᱦᱟᱺᱰᱤ ᱦᱚᱸ ᱵᱟᱠᱚ ᱧᱩᱭ ᱛᱟᱦᱮᱸᱜᱼᱟ᱾
ᱦᱮᱸ
ᱠᱷᱩᱵ ᱠᱚᱢ ᱜᱮ ᱦᱟᱺᱰᱤ ᱯᱟᱹᱣᱨᱟᱹ ᱛᱟᱦᱮᱸ ᱠᱟᱱᱟ ᱦᱮᱸ᱾ ᱦᱮᱸ ᱛᱟᱯᱚᱨ ᱟᱲᱟᱜ ᱥᱟᱠᱟᱢ ᱡᱚᱢ ᱛᱮᱠᱚ ᱦᱟᱨᱟ ᱵᱩᱨᱩ ᱞᱮᱱᱟ᱾
ᱦᱩᱸ
ᱦᱮᱸᱥᱮ ᱟᱹᱵᱤᱱ ᱱᱮᱛᱟᱨ
ᱦᱩᱸ ᱦᱩᱸ ᱞᱟᱦᱟ ᱛᱮᱫᱚᱞᱤᱧ ᱟᱸᱡᱚᱢ ᱠᱟᱜ ᱠᱚᱣᱟ ᱜᱚᱝᱠᱮ ᱦᱮᱸ
ᱥᱟᱴ ᱵᱚᱪᱷᱚᱨ ᱠᱷᱚᱱᱟᱜ ᱵᱤᱥᱤ ᱵᱟᱠᱚ ᱵᱟᱧᱪᱟᱜ ᱠᱟᱱᱟ ᱛᱟᱨ ᱞᱟᱦᱟ ᱨᱮᱠᱚ ᱜᱩᱡᱩᱜ ᱠᱟᱱᱟ᱾ ᱟᱫᱚ ᱚᱱᱮ ᱦᱟᱱᱮ ᱤᱭᱟᱹ ᱮᱸ ᱱᱮᱛᱟᱨ ᱫᱚ ᱵᱟᱲᱟᱭᱟ ᱵᱮᱱ ᱛᱚ ᱨᱟᱥᱟᱭᱱᱤᱠ ᱡᱩᱜᱽ ᱦᱟᱱᱮ ᱥᱟᱨ ᱠᱚ ᱮᱢᱟᱱ ᱠᱚ ᱤᱱᱟᱹ ᱛᱮᱜᱮ ᱛᱚ ᱵᱟᱹᱫᱽ ᱠᱚᱨᱮ ᱵᱟᱹᱫᱽ ᱠᱟᱴᱠᱚᱢ ᱠᱚᱦᱚᱸ ᱵᱟᱵᱤᱱ ᱧᱟᱢ ᱠᱚᱣᱟ᱾ ᱠᱩᱜᱚ ᱵᱤᱱ ᱧᱟᱢ ᱠᱚᱣᱟ᱾ ᱧᱟᱢᱚᱜ ᱠᱚᱣᱟᱵᱤᱱ ᱠᱤ? ᱱᱚᱜᱼᱚᱭ ᱧᱮᱞᱮᱜ ᱠᱚᱣᱟᱵᱤᱱ ᱵᱟᱠᱷᱟᱱ ᱦᱮᱸ ᱵᱟᱠᱷᱟᱱ ᱱᱮᱛᱟᱨ ᱦᱚᱸᱜᱼᱚ ᱠᱟᱴ ᱠᱟᱴᱠᱚᱢ ᱠᱚ ᱦᱚᱸ ᱛᱟᱨᱯᱚᱨ ᱦᱚᱸᱜᱼᱚᱭ ᱧᱮᱞ ᱵᱤᱱ ᱥᱮ ᱠᱤᱪᱷᱩ ᱦᱟᱲᱟᱢ ᱢᱮᱱᱟᱜ ᱠᱚᱣᱟ ᱮᱠᱷᱚᱱᱚ ᱵᱟᱧᱪᱟᱣ ᱢᱮᱱᱟᱜ ᱠᱚᱜᱮᱭᱟ ᱮᱠᱥᱚ ᱛᱤᱨᱤᱥ ᱪᱚᱞᱞᱤᱥ ᱵᱚᱪᱷᱚᱨ ᱠᱚ ᱦᱩᱭᱩᱜ ᱠᱟᱱ ᱨᱮᱦᱚᱸ᱾
ᱦᱩᱸ ᱦᱩᱸ
ᱟᱨ ᱱᱮᱛᱟᱨ ᱜᱤᱫᱽᱨᱟᱹ ᱫᱚ ᱟᱹᱣᱨᱤ ᱧᱮᱞᱵᱤᱱ ᱧᱮᱞ ᱵᱤᱱ ᱟᱹᱣᱨᱤ ᱤᱭᱟᱹ ᱛᱮᱜᱮ ᱯᱟᱹᱣᱨᱟᱹ ᱧᱩ ᱥᱮᱬᱟᱭᱫᱟ ᱯᱟᱹᱣᱨᱟᱹ ᱧᱩ ᱵᱤᱲᱤ ᱧᱩ ᱯᱩᱨᱟᱹ ᱦᱟᱴ ᱯᱟᱴᱟ ᱦᱟᱴ ᱯᱟᱴᱟ ᱫᱟᱬᱟᱱ᱾
ᱦᱮ ᱟᱞᱮ ᱥᱮᱫ ᱢᱟ ᱚᱱᱠᱟᱜᱮ ᱢᱮᱱᱟᱜ ᱠᱚᱣᱟ ᱟᱨᱠᱤ᱾ ᱯᱷᱩᱪᱠᱟᱹ ᱠᱚ ᱟᱨᱠᱤ, ᱵᱤᱲᱤ ᱵᱤᱲᱤ ᱠᱚ ᱧᱩᱭᱟ, ᱯᱟᱹᱣᱨᱟᱹ ᱠᱚᱦᱚᱸ ᱧᱩᱭᱟ᱾
ᱦᱮᱸ
ᱡᱩᱫᱤ ᱢᱤᱫᱴᱟᱝ ᱢᱤᱫᱴᱟᱝ ᱜᱤᱫᱽᱨᱟᱹᱢ ᱠᱩᱞᱤ ᱠᱚᱣᱟ ᱥᱮ ᱦᱮᱸᱭᱟ ᱟᱢᱮ ᱵᱤᱲᱤᱢ ᱧᱩᱭᱟ ᱞᱟᱹᱭᱟ ᱤᱧ ᱫᱚ ᱵᱟᱹᱧ ᱧᱩᱭᱟ ᱦᱟᱹᱱᱠᱩ ᱠᱚ ᱧᱩᱭᱟ, ᱟᱨ ᱦᱟᱱᱠᱩ ᱡᱩᱫᱤᱠᱷᱚᱱᱮᱢ ᱠᱩᱞᱤ ᱠᱚᱣᱟ ᱟᱡ ᱫᱚᱭ ᱵᱟᱭ ᱫᱳᱥᱚᱜᱼᱟ ᱞᱟᱹᱭᱟ ᱦᱟᱱᱠᱩ ᱠᱚ ᱧᱩᱭᱟ ᱱᱚᱜᱼᱚᱭ ᱱᱚᱝᱠᱟ ᱟᱵᱚᱣᱟᱜ ᱤᱭᱟᱹ ᱛᱚ᱾ ᱦᱮᱸ ᱢᱟᱱᱮ ᱵᱟᱠᱚ ᱫᱩᱥᱳᱜᱼᱟ᱾
ᱦᱮᱸ ᱦᱮᱸ᱾ ᱦᱮᱸ ᱧᱩᱭ ᱫᱟ ᱦᱟᱺᱰᱤ ᱯᱟᱹᱣᱨᱟᱹ ᱠᱚ ᱟᱨ ᱪᱮᱫ
ᱦᱮᱸ᱾ ᱟᱫᱚ ᱪᱤᱠᱟᱹᱛᱮᱢ ᱢᱮᱱᱟ ᱵᱟᱢ ᱧᱮᱞ ᱞᱮᱠᱷᱟᱱ ᱟᱫᱚ ᱪᱤᱠᱟᱹᱛᱮᱢ ᱢᱮᱛᱟ ᱠᱚᱣᱟ ᱡᱮ ᱪᱮᱫᱟᱜ ᱧᱩᱭᱫᱟ ᱦᱩᱸ ᱟᱫᱚ ᱚᱱᱮ ᱠᱩᱞᱤ ᱞᱮᱠᱷᱟᱱ ᱜᱮ ᱞᱟᱹᱭᱟ ᱤᱧ ᱫᱚ ᱵᱟᱝ ᱦᱟᱹᱱᱠᱩ, ᱟᱨ ᱦᱟᱹᱱᱠᱩ ᱡᱩᱫᱤᱢ ᱠᱩᱞᱤ ᱠᱚᱣᱟ ᱤᱧ ᱫᱚ ᱵᱟᱝ ᱦᱟᱹᱱᱠᱩ᱾
ᱦᱳᱭ ᱟᱫᱚ ᱦᱟᱱᱮ
ᱵᱩᱡᱽ ᱠᱮᱫᱟ᱾
ᱟᱫᱚ ᱚᱱᱮ ᱤᱭᱟᱹ
ᱦᱮᱸ
ᱜᱤᱫᱽᱨᱟᱹ ᱫᱚ ᱚᱱᱮ ᱦᱮᱸ ᱡᱟᱜᱮ ᱯᱟᱲᱦᱟᱣ ᱯᱟᱲᱦᱟᱣᱱᱟ ᱫᱚᱦᱚᱼᱟᱭ ᱢᱮᱱᱟᱜ-ᱟ ᱵᱩᱨᱩ ᱯᱟᱛᱟ ᱧᱮᱞ ᱡᱟᱜᱮ ᱟᱨ ᱦᱮᱛᱟᱨ ᱡᱟᱦᱟᱱᱟᱜ ᱨᱳᱡᱽᱜᱟᱨ ᱦᱚᱸ ᱠᱷᱩᱵᱮ ᱠᱚᱥᱴᱚ ᱫᱚ ᱵᱟᱝ ᱠᱟᱱᱟ ᱡᱟᱦᱟᱱᱟᱜ ᱠᱟᱹᱢᱤ ᱵᱟᱲᱟᱭ ᱜᱚᱫ ᱠᱮᱫᱟ ᱯᱚᱭᱥᱟ ᱦᱩᱭ ᱜᱚᱫ ᱮᱱ ᱛᱟᱭᱟ᱾ ᱢᱚᱴᱚᱨ ᱥᱟᱭᱠᱮᱞ ᱛᱮ ᱵᱟᱜᱟᱣᱱᱟᱭ ᱛᱟᱨᱟᱥᱤ ᱩᱱᱤ ᱠᱷᱟᱱ ᱜᱮ ᱡᱟᱸᱦᱟᱱᱟᱜ ᱯᱟᱛᱟ ᱚᱠᱟᱨᱮ ᱦᱩᱭᱩᱜ ᱠᱟᱱᱟ, ᱚᱠᱟᱨᱮ ᱪᱷᱟᱛᱟ ᱦᱩᱭᱩᱜ ᱠᱟᱱᱟ᱾
ᱦᱮᱸ ᱦᱮᱸ ᱦᱮᱸ᱾
ᱦᱮᱸ ᱥᱮ ᱟᱫᱚ ᱚᱱᱟ ᱠᱚᱫᱚ ᱱᱤᱡᱮᱨ ᱜᱟᱨᱡᱮᱱᱟᱜ ᱜᱮ ᱟᱨᱠᱤ ᱫᱮᱠᱷᱟᱥ ᱫᱚᱨᱠᱟᱨᱚᱜ ᱠᱟᱱᱟ ᱡᱮ ᱦᱮᱸ ᱥᱮ
ᱦᱩᱸ ᱦᱩᱸ᱾
ᱟᱫᱚ ᱚᱱᱮ ᱵᱟ
ᱟᱨ ᱱᱮᱛᱟᱨ ᱜᱤᱫᱽᱨᱟᱹ, ᱦᱩᱸ᱾ ᱟᱨ ᱱᱤᱛᱟᱹᱨ ᱜᱤᱫᱽᱨᱟᱹ ᱫᱚ ᱪᱤᱠᱟᱹ ᱛᱮᱵᱮᱱ ᱤᱭᱟᱹ ᱠᱚᱣᱟ᱾ ᱢᱚᱴᱟ ᱢᱩᱴᱤ ᱤᱥᱠᱩᱞ ᱠᱚ ᱪᱟᱞᱟᱜᱼᱟ, ᱤᱥᱠᱩᱞ ᱧᱩᱛᱩᱢ ᱛᱮ ᱟᱨ ᱚᱠᱟ ᱠᱚ ᱤᱥᱠᱩᱞᱟᱜ ᱦᱮᱸ ᱱᱮᱛᱟᱨ ᱢᱟ ᱯᱷᱳᱱ ᱡᱩᱜᱽ, ᱯᱷᱳᱱ ᱡᱩᱜᱽ ᱛᱮ ᱪᱤᱱᱟᱜ ᱪᱤᱠᱟᱹᱜ ᱠᱟᱱᱟ ᱦᱮᱸ ᱵᱷᱟᱜᱤ ᱫᱚ ᱵᱷᱟᱜᱤᱭᱟ ᱠᱤᱱᱛᱩ ᱚᱱᱟ ᱫᱚ ᱵᱟᱹᱲᱤᱡ ᱠᱟᱹᱢᱤᱨᱮ ᱵᱮᱵᱚᱦᱟᱨ ᱫᱚ ᱵᱟᱝ ᱜᱟᱱᱚᱜᱼᱟ᱾ ᱯᱷᱳᱱ ᱫᱚ ᱵᱟᱝ ᱵᱷᱟᱜᱮ ᱞᱟᱹᱭ ᱞᱮᱠᱷᱟᱱ ᱫᱚ ᱵᱟᱝ ᱜᱟᱱᱚᱜᱼᱟ᱾ ᱦᱸ ᱵᱷᱟᱜᱤ ᱜᱮᱭᱟ ᱦᱩᱸ
ᱛᱟᱦᱚᱞᱮ ᱜᱚᱝᱠᱮ ᱤᱧᱫᱚ, ᱦᱮᱸ ᱞᱟᱹᱭ ᱵᱤᱱ?